ᱦᱳᱭ ᱟᱹᱞᱤᱧᱟᱜ ᱟᱸᱡᱚᱢᱚᱜ ᱠᱟᱱᱟ?
ᱦᱳᱭ ᱦᱳᱭ ᱟᱸᱡᱚᱢ ᱧᱚᱢ ᱫᱟᱞᱤᱧ᱾
ᱪᱮᱞᱠᱟ ᱢᱮᱱᱟᱜ ᱵᱮᱱᱟ ᱛᱟᱦᱚᱞᱮ?
ᱦᱳᱭ ᱜᱚᱝᱠᱮ ᱵᱷᱟᱜᱮ ᱜᱮ ᱢᱮᱱᱟᱜ ᱠᱟᱜ ᱞᱤᱧᱟ᱾ ᱟᱵᱮᱱ ᱜᱮ ᱪᱮᱫ ᱞᱮᱠᱟ?
ᱟᱹᱞᱤᱧ ᱦᱚᱸ ᱵᱷᱟᱜᱤ ᱜᱮ ᱦᱮᱱᱟᱜ ᱠᱟᱜ ᱞᱤᱧᱟ, ᱚᱲᱟᱜ ᱠᱚᱨᱮ ᱫᱚ ᱱᱟᱯ ᱚᱲᱟᱜ ᱠᱚᱨᱮ ᱦᱚ ᱱᱟᱯᱟᱭ ᱵᱟᱲᱟᱟᱜ ᱜᱮ᱾ ᱟᱯᱮ ᱠᱚᱜᱮ ᱚᱠᱟ ᱞᱮᱠᱟ?
ᱦᱳᱭ ᱜᱚᱝᱠᱮ ᱟᱞᱮ ᱦᱚᱸ ᱱᱤᱭᱟᱹ ᱚᱠᱛᱚ ᱫᱚ ᱵᱚᱸᱜᱟ ᱵᱩᱨᱩ ᱠᱚ ᱛᱷᱩᱢ ᱫᱟᱲᱮ ᱛᱮ ᱱᱟᱯᱟᱭ ᱜᱮ ᱢᱮᱱᱟᱜ ᱟᱠᱟᱜ ᱞᱮᱭᱟ᱾
ᱛᱟᱦᱚᱞᱮ ᱪᱤᱜ ᱪᱮᱠᱟ ᱦᱩᱭᱩᱜ ᱠᱟᱱᱟ ᱱᱤᱛᱚᱜ ᱫᱚ?
ᱢᱟᱴᱷ ᱥᱮᱜ ᱜᱮ ᱦᱮᱡ ᱦᱩᱭ ᱠᱟᱱᱟ ᱦᱳᱲᱳ ᱨᱚᱦᱚᱭ᱾ ᱫᱤᱱ ᱢᱟᱴᱷ ᱨᱮᱜᱮ ᱢᱮᱱᱟᱜ ᱟᱠᱟᱫ ᱞᱤᱧᱟᱹ᱾ ᱟᱵᱮᱱ ᱜᱮ ᱪᱮᱫ ᱵᱮᱱ ᱪᱤᱠᱟᱹᱭ ᱫᱟ?
ᱟᱹᱞᱤᱧ ᱢᱟ ᱱᱚᱜᱼᱚᱭ ᱨᱩᱢ ᱨᱮ ᱦᱮᱱᱟᱜ ᱠᱟᱜ ᱞᱤᱧᱟᱹ, ᱛᱷᱚᱲᱟ ᱫᱩᱲᱩᱵ ᱵᱟᱲᱟ ᱦᱩᱭ ᱟᱠᱟᱱᱟ᱾
ᱟᱯᱮ ᱫᱚ ᱚᱱᱛᱮ ᱨᱚᱦᱚᱭ ᱠᱟᱹᱢᱤ, ᱨᱚᱦᱚᱭ ᱠᱟᱹᱢᱤ ᱠᱚ ᱛᱤᱱ ᱥᱟᱸᱜᱤᱧ ᱠᱮᱫᱟ?
ᱨᱚᱦᱚᱭ ᱫᱚ ᱦᱟᱸᱜ ᱵᱟᱨᱭᱟ ᱠᱷᱮᱛ ᱫᱚ ᱦᱟᱸᱜ ᱯᱩᱨᱟᱹᱣ ᱠᱟᱱᱟ ᱦᱟᱸᱜ, ᱟᱫᱚ ᱢᱤᱫᱴᱟᱝ ᱵᱟᱹᱠᱤ ᱦᱮᱱᱟᱜ ᱠᱟᱫᱟ ᱦᱟᱹᱜ ᱚᱱᱟ ᱦᱟᱸᱜ ᱞᱚᱜᱚᱱ ᱜᱮᱞᱮ ᱯᱩᱨᱟᱹᱣᱟ ᱦᱟᱸᱜ᱾
ᱫᱟᱜ ᱡᱟᱹᱲᱤ ᱠᱚ ᱪᱮᱫ ᱞᱮᱠᱟ ᱫᱟᱜ ᱡᱟᱹᱲᱤᱭ ᱫᱟ?
ᱫᱟᱜ ᱡᱟᱹᱲᱤ ᱢᱟ ᱱᱚᱜ ᱚᱭ ᱱᱤᱛᱚᱜ ᱜᱮ ᱢᱟᱭ ᱫᱟᱜ ᱮᱫ ᱠᱟᱱ ᱛᱟᱦᱮᱱᱟ᱾ ᱫᱟᱜ ᱠᱮᱫᱟᱭ ᱥᱚᱸᱜᱮᱛᱮ ᱟᱨ ᱥᱚᱸᱜᱮᱛᱮ ᱢᱟᱱᱮ ᱟᱹᱥᱳᱲ ᱠᱮᱫᱟᱭ᱾ ᱵᱟᱭ ᱫᱟᱜ ᱫᱟ ᱱᱤᱛᱳᱜ ᱫᱚ᱾
ᱟᱫᱚ ᱡᱟᱹᱥᱛᱤ ᱥᱮ ᱠᱚᱢ ᱧᱚᱜ ᱮ ᱫᱟᱜ ᱟᱯᱮ ᱠᱟᱱᱟ ᱜᱚᱝᱠᱮ?
ᱦᱚᱞᱟ ᱢᱟᱫᱷᱮᱨ ᱠᱷᱚᱡ ᱫᱚ ᱟᱹᱰᱤ ᱡᱟᱹᱥᱛᱤ ᱫᱟᱜ ᱠᱮᱫᱟ, ᱚᱱᱟ ᱠᱚᱫᱤᱱ ᱞᱟᱦᱟ ᱫᱚ᱾ ᱟᱨ ᱮᱠᱷᱚᱱ ᱢᱟ ᱱᱚᱜ ᱚᱭ ᱟᱭᱩᱵ ᱡᱚᱠᱷᱟᱡ ᱜᱮ ᱫᱟᱜ ᱫᱟ ᱢᱟᱱᱮ ᱥᱤᱧ ᱢᱟᱨᱥᱟᱞ ᱫᱚ ᱥᱤᱛᱩᱝ ᱠᱟᱜ ᱠᱟᱱᱟ ᱟᱨ ᱱᱤᱛᱚᱜ ᱟᱹᱭᱩᱵ ᱵᱮᱲᱟᱭ ᱫᱟᱜ ᱧᱚᱜ ᱠᱮᱫᱟ᱾ ᱟᱯᱮ ᱚᱱᱛᱮ ᱜᱮ ᱚᱠᱟ ᱞᱮᱠᱟ?
ᱟᱞᱮ ᱥᱮᱫ ᱫᱚ ᱜᱚᱢᱠᱮ ᱦᱚᱞᱟ ᱢᱟᱫᱷᱮᱨ ᱫᱟᱜ ᱞᱮᱫᱟ ᱱᱟᱥᱮ ᱱᱟᱥᱮ ᱛᱮᱦᱮᱧ ᱜᱟᱯᱟ ᱫᱚ ᱦᱟᱸᱜ ᱚᱱᱠᱟ ᱞᱮᱠᱟ ᱫᱚ ᱵᱟᱭ ᱫᱟᱜ ᱡᱟᱹᱲᱤ ᱮᱫᱟ ᱟᱹᱰᱤ ᱡᱟᱹᱥᱛᱤ ᱜᱮ ᱥᱤᱛᱩᱝ ᱫᱟ
ᱚ ᱨᱚᱦᱚᱭ ᱠᱚᱫᱚ ᱛᱤᱱᱟᱹᱜ ᱜᱟᱱ ᱯᱮ ᱯᱩᱨᱟᱹᱣ ᱵᱟᱲᱟ ᱠᱮᱫᱟ?
ᱦᱮᱸ ᱜᱚᱝᱠᱮ ᱨᱚᱦᱚᱭ ᱠᱚᱫᱚ ᱟᱹᱰᱤ ᱠᱩᱨᱩᱢᱩᱴᱩ ᱞᱮ ᱪᱷᱩᱴᱟᱹᱣ ᱟᱠᱟᱱᱟ ᱵᱟᱹᱭᱦᱟᱹᱲ ᱠᱚᱫᱚᱞᱮ ᱨᱚᱦᱚᱭ ᱜᱚᱫ ᱟᱠᱟᱫᱟ ᱟᱫᱚ ᱚᱱᱟ ᱜ ᱠᱷᱮᱛ ᱠᱚᱜᱮᱞᱮ ᱨᱚᱦᱚᱭ ᱵᱟᱲᱟᱭᱮᱫᱟ ᱡᱟᱦᱟᱸ ᱠᱚ ᱫᱟᱜ ᱠᱟᱱᱟ᱾
ᱛᱟᱦᱚᱸᱞᱮ ᱵᱚᱞ ᱠᱚᱫᱚᱢ ᱠᱷᱮᱞ ᱛᱟᱦᱮᱸᱱ ᱜᱮᱭᱟ ᱥᱮ ᱵᱟᱝ᱾
ᱦᱳᱭ ᱜᱚᱢᱠᱮ ᱚᱱᱠᱟ ᱛᱮᱤᱦᱮᱧ ᱜᱟᱯᱟ ᱫᱚ ᱪᱟᱥ ᱠᱟᱹᱢᱤ ᱨᱮᱜᱮ ᱟᱹᱰᱤ᱾ ᱮᱸ ᱠᱩᱨᱩᱢᱩᱴᱩᱨᱮ ᱪᱷᱩᱴᱟᱹᱣ ᱦᱳᱭ ᱠᱟᱱ ᱠᱷᱟᱹᱛᱤᱨ ᱛᱮ ᱚᱱᱠᱟ ᱞᱮᱠᱟ ᱫᱚ ᱛᱤᱦᱮᱸᱧ ᱜᱟᱯᱟ ᱫᱚ ᱮᱱᱮᱡ ᱵᱟᱝ ᱦᱩᱭᱩᱜ ᱠᱟᱱᱟ ᱟᱫᱚ ᱱᱚᱶᱟ ᱠᱚ᱾ ᱯᱩᱨᱟᱹᱣ ᱵᱟᱲᱟ ᱞᱮᱱᱠᱟᱱᱡ, ᱢᱟᱱᱮ ᱫᱤᱱᱟᱹᱢ ᱦᱤᱞᱳᱜ ᱜᱮ ᱮᱱᱮᱡ ᱦᱩᱭᱩᱜ ᱜᱮᱭᱟ ᱛᱤᱦᱤᱧ ᱜᱟᱯᱟ ᱫᱚ᱾ ᱚᱠᱟ ᱫᱤᱱ ᱡᱟᱹᱥᱛᱤ ᱠᱟᱹᱢᱤ ᱦᱩᱭᱩᱜ ᱠᱟᱱ ᱠᱷᱟ ᱫᱚ ᱚᱱᱠᱟ ᱞᱮᱠᱟ ᱮᱱᱮᱡ ᱫᱚ ᱵᱟᱝ ᱦᱩᱭᱩᱜ ᱜᱮᱭᱟ᱾ ᱟᱫᱚ ᱜᱚᱝᱠᱮ ᱟᱢ ᱜᱮᱵᱮᱢ ᱮᱱᱮᱡ ᱵᱟᱲᱟᱭ ᱜᱮᱭᱟ ᱛᱚ᱾
ᱟᱹᱞᱤᱧ ᱦᱚᱸ ᱞᱟᱦᱟ ᱛᱮᱞᱤᱧ ᱮᱱᱮᱡ ᱵᱟᱲᱟᱭ ᱠᱟᱱ ᱛᱟᱦᱮᱸᱱᱟ ᱟᱫᱚ ᱮᱠᱷᱚᱱ ᱫᱚ᱾ ᱚᱞᱚᱜ ᱦᱚᱛᱮᱡ ᱛᱮ ᱵᱟᱹᱞᱤᱧ ᱮᱱᱮᱡ ᱵᱟᱲᱟᱭ ᱠᱟᱱᱟ ᱚᱱᱠᱟ ᱫᱚ᱾ ᱡᱟᱠ ᱜᱮ ᱱᱚᱝᱠᱟ ᱟᱭᱩᱵ ᱡᱚᱠᱷᱚᱡ ᱛᱷᱚᱲᱟ ᱫᱟᱲᱟᱱ ᱩᱰᱩᱜᱚ ᱦᱩᱭᱩᱜ ᱛᱷᱚᱲᱟ ᱛᱟᱲᱟᱢ ᱵᱟᱲᱟ᱾ ᱛᱷᱚᱲᱟ ᱢᱚᱸᱡᱽ ᱧᱚᱜ ᱟᱹᱭᱠᱟᱹᱜ-ᱟ ᱱᱟᱜᱠᱷᱟᱡ᱾ ᱵᱟᱠᱷᱟᱡ ᱥᱟᱨᱟᱠᱷᱚᱱ ᱫᱚ ᱫᱩᱲᱩᱵ ᱵᱟᱲᱟ ᱛᱤᱸᱜᱩ ᱵᱟᱲᱟ ᱫᱚ, ᱵᱟᱝ ᱢᱚᱸᱡᱽ ᱟᱹᱭᱠᱟᱹᱜ-ᱟ ᱥᱮ᱾
ᱛᱟᱦᱚᱸᱞᱮ ᱪᱮᱫ ᱠᱚᱵᱮᱱ ᱪᱮᱠᱟᱭ ᱛᱟᱦᱮᱸᱱ ᱜᱮᱭᱟ ᱟᱵᱮᱱ ᱫᱚ᱾
ᱚᱱᱠᱟ ᱵᱚᱞᱛᱮ ᱪᱤᱠᱟ ᱫᱚ ᱪᱮᱫ ᱦᱚᱸ ᱵᱟᱹᱞᱤᱧ ᱪᱤᱠᱟᱹᱭᱟ ᱚᱲᱟᱜ ᱠᱚᱨᱮ ᱜᱮᱞᱤᱧ ᱛᱟᱦᱮᱸ ᱵᱟᱲᱟᱜ ᱜᱮᱭᱟ᱾
ᱚᱻ᱾
ᱟᱫᱚ ᱱᱤᱛ ᱫᱚ ᱚᱞᱚᱜ ᱯᱟᱲᱦᱟᱜ ᱠᱚᱨᱮ ᱠᱟᱹᱴᱤᱡ ᱡᱚᱯᱲᱟᱣ ᱢᱮᱱᱟᱜ ᱟᱠᱟᱫ ᱞᱤᱧᱟᱹ ᱚ ᱜᱮ ᱠᱟᱹᱴᱤᱡ ᱞᱤᱧ ᱪᱟᱞᱟᱣ ᱵᱟᱲᱟᱜ ᱛᱟᱦᱮᱸᱱᱟ ᱤᱛᱩᱱ ᱟᱥᱲᱟ ᱠᱚ ᱥᱮ ᱟᱵᱤᱱ ᱜᱮ
ᱟᱹᱞᱤᱧ, ᱟᱹᱞᱤᱧ ᱦᱚᱞᱤᱧ ᱪᱟᱞᱟᱣ ᱵᱟᱲᱟᱜ ᱠᱟᱱᱟ, ᱤᱛᱩᱱ ᱟᱥᱲᱟ ᱠᱚᱫᱚ ᱦᱟᱸᱜ᱾ ᱛᱟᱦᱚᱸᱞᱮ ᱚᱱᱠᱟ ᱫᱟᱲᱟᱱ ᱠᱚ ᱵᱟᱢ ᱪᱟᱞᱟᱣ ᱵᱟᱲᱟ ᱟᱠᱟᱱᱟ ᱡᱟᱦᱟᱸ ᱥᱮᱫ᱾
ᱵᱟᱝ ᱜᱚᱝᱠᱮ ᱚᱱᱠᱟ ᱞᱮᱠᱟ ᱫᱟᱬᱟᱱ ᱫᱚ ᱵᱟᱹᱞᱤᱧ ᱪᱟᱞᱟᱣ ᱫᱟᱲᱮ ᱟᱠᱟᱫᱟ, ᱛᱚ ᱚᱱᱠᱟ ᱠᱚ ᱵᱟᱹᱞᱤᱧ ᱧᱟᱢ ᱫᱟᱲᱮ ᱠᱮᱫᱟ ᱟᱠᱟ ᱨᱮ ᱵᱚᱱ ᱠᱟᱹᱣᱰᱤ ᱠᱚ ᱚᱱᱠᱟ ᱞᱮᱠᱟ ᱩᱱ ᱥᱩᱢᱟᱹᱭ ᱜᱮ ᱡᱚᱠᱷᱚᱱ ᱫᱟᱬᱟᱱ ᱪᱟᱞᱟᱜ ᱚᱠᱛᱚ ᱥᱩᱢᱟᱹᱭ ᱜᱮ ᱚᱱᱠᱟ ᱞᱮᱠᱟ ᱠᱟᱹᱣᱰᱤ ᱠᱚ ᱵᱟᱝ ᱛᱟᱦᱮᱸᱱᱟ᱾ ᱚᱱᱟ ᱠᱷᱟᱹᱛᱤᱨ ᱦᱟᱱᱛᱮ ᱵᱟᱹᱞᱤᱧ ᱪᱟᱞᱟᱣ ᱫᱟᱲᱮ ᱟᱠᱟᱫᱟ, ᱟᱫᱚ ᱟᱹᱵᱤᱱ ᱜᱮᱵᱮᱱ ᱪᱟᱞᱟᱣ ᱵᱟᱲᱟ ᱠᱟᱱᱟ ᱥᱮ ᱪᱮᱫ᱾
ᱟᱹᱞᱤᱧ ᱦᱚᱞᱤᱧ ᱪᱟᱞᱟᱣ ᱵᱟᱲᱟ ᱫᱚᱞᱤᱧ ᱪᱟᱞᱟᱣ ᱵᱟᱲᱟ ᱠᱟᱱ ᱜᱮᱭᱟ᱾
ᱚᱠᱟ ᱠᱚᱨᱮ ᱵᱤᱱ ᱪᱟᱞᱟᱣ ᱵᱟᱲᱟ ᱟᱠᱟᱱᱟ ᱜᱚᱝᱠᱮ?
ᱚᱱᱮ ᱚᱱᱠᱟ ᱡᱟᱦᱟᱸ ᱠᱚᱨᱮ ᱟᱹᱰᱤ ᱡᱟᱹᱥᱛᱤ ᱨᱮᱭᱟᱲ ᱵᱟᱝᱟ᱾ ᱮᱠᱮᱱ ᱵᱚᱨᱚᱯᱷ ᱜᱮ ᱧᱮᱞᱚᱜ-ᱟ ᱚᱱᱟ ᱠᱚᱨᱮ ᱞᱤᱧ ᱥᱮᱱ ᱵᱟᱲᱟ ᱟᱠᱟᱱ ᱜᱮᱭᱟ᱾
ᱱᱚᱛᱮ ᱫᱚ ᱦᱟᱸᱜ, ᱚᱱᱠᱟ ᱜᱚᱨᱚᱢ ᱫᱤᱱ ᱫᱚ ᱦᱟᱸ ᱟᱹᱰᱤ ᱜᱚᱨᱚᱢᱟ ᱦᱟᱸᱜ᱾ ᱟᱨ ᱚᱱᱛᱮ ᱡᱟᱦᱟᱸᱥᱮᱫ ᱞᱤᱧ ᱥᱮᱱ ᱠᱟᱱ ᱛᱟᱦᱮᱸᱱᱟ ᱢᱟᱱᱮ ᱜᱚᱨᱚᱢ ᱫᱤᱱ ᱨᱮᱞᱤᱧ ᱥᱮᱱ ᱠᱟᱱ ᱛᱟᱦᱮᱸᱱᱟ᱾
ᱚᱱᱛᱮ ᱫᱚ ᱛᱤᱱᱟᱹᱜ ᱵᱩᱨᱩ ᱪᱮᱛᱟᱱᱮᱢ ᱨᱟᱠᱟᱵᱽ ᱟ ᱩᱱᱟᱹᱜ ᱟᱨᱦᱚᱸ ᱡᱟᱹᱥᱛᱤ ᱨᱟᱵᱟᱝ ᱵᱩᱨᱩ ᱪᱮᱛᱟᱱ ᱨᱟᱠᱟᱵ ᱨᱟᱠᱟᱵ ᱛᱮ ᱚᱱᱠᱟ ᱵᱚᱨᱚᱯ ᱠᱚ ᱧᱩᱨ ᱵᱟᱲᱟᱜ ᱜᱮᱭᱟ᱾
ᱦᱩᱸ᱾
ᱚᱱᱠᱟ ᱧᱮᱞ ᱡᱚᱝ ᱡᱟᱭᱜᱟ ᱠᱚ ᱵᱟᱵᱮᱱ ᱪᱟᱞᱟᱣ ᱵᱟᱲᱟ ᱟᱠᱟᱱᱟ᱾
ᱵᱟᱝ ᱜᱚᱝᱠᱮ ᱚᱱᱠᱟ ᱞᱮᱠᱟ ᱪᱟᱞᱟᱣ ᱵᱟᱝ ᱦᱩᱭ ᱠᱟᱱᱟ᱾
ᱚᱻ᱾
ᱟᱨ ᱜᱚᱢᱠᱮ ᱟᱫᱚ ᱥᱟᱱᱛᱟᱲ ᱠᱚᱣᱟᱜ ᱚᱱᱠᱟ ᱞᱮᱠᱟᱱ ᱴᱷᱟᱶ ᱠᱚᱨᱮ ᱵᱟᱵᱮᱱ ᱪᱟᱞᱟᱣ ᱠᱟᱱᱟ ᱡᱮᱢᱚᱱ ᱚᱡᱳᱫᱽᱫᱷᱟ ᱞᱩᱜᱩ ᱵᱩᱨᱩ᱾
ᱦᱳᱭ ᱦᱳᱭ ᱚᱡᱳᱫᱫᱷᱟ ᱫᱚ ᱪᱟᱞᱟᱣ ᱦᱩᱭ ᱟᱠᱟᱱ ᱜᱮᱭᱟ᱾ ᱞᱩᱜᱩᱵᱩᱨᱩ ᱫᱚ ᱦᱟᱸᱜ ᱟᱹᱣᱨᱤ ᱞᱤᱧ ᱪᱟᱞᱟᱜᱼᱟ᱾ ᱟᱨᱦᱚᱸ ᱚᱱᱮ ᱵᱷᱚᱜᱽᱱᱟᱰᱤ ᱦᱚᱸ ᱵᱟᱝ ᱪᱟᱞᱟᱣ ᱦᱩᱭ ᱞᱮᱱᱟ ᱱᱚᱣᱟ ᱵᱟᱨ ᱦᱟᱸᱜ᱾
ᱜᱚᱝᱠᱮ ᱚᱱᱠᱟ ᱵᱩᱨᱩ ᱵᱚᱸᱜᱟ ᱠᱚ ᱧᱮᱞ ᱵᱟᱵᱮᱱ ᱪᱟᱞᱟᱣ ᱵᱟᱲᱟ ᱟᱠᱟᱱᱟ?
ᱵᱩᱨᱩ ᱵᱚᱸᱜᱟ ᱟᱠᱟᱥ ᱨᱮ ᱦᱟᱸᱜᱼᱼ ᱦᱩᱭᱩᱜ ᱠᱟᱱ ᱜᱮᱭᱟ ᱵᱩᱨᱩ ᱪᱮᱫ ᱵᱚᱸᱜᱟ ᱪᱚ ᱢᱟᱱᱮ ᱵᱩᱨᱩ ᱵᱚᱸᱜᱟ ᱜᱮ ᱡᱟᱱᱤᱡᱼᱼ ᱢᱟᱱᱮ ᱫᱤᱠᱩ ᱫᱚ ᱪᱮᱫ ᱞᱮᱠᱟ ᱠᱚ ᱞᱟᱹᱭ ᱛᱟᱦᱮᱱ ᱯᱟᱦᱟᱲ ᱯᱩᱡᱟ ᱥᱮ ᱪᱮᱫ᱾ ᱚᱱᱛᱮ ᱫᱚ ᱦᱚᱲ ᱫᱚ ᱪᱮᱫ ᱠᱚ ᱞᱟᱹᱭᱟ ᱵᱟᱹᱧ ᱵᱟᱲᱟᱭᱟ ᱵᱩᱨᱩ ᱵᱚᱸᱜᱟ ᱜᱮ ᱠᱚ ᱞᱟᱹᱭᱮᱫ ᱛᱟᱦᱮᱱᱟ᱾
ᱚ ᱟᱯᱮ ᱫᱚ ᱚᱱᱠᱟ ᱪᱮᱫ ᱢᱟᱱᱮ ᱵᱤᱨ ᱴᱚᱴᱷᱟ ᱠᱟᱱᱟ ᱯᱮᱥᱮᱫ ᱵᱩᱴᱼᱼ ᱴᱚᱴᱷᱟ ᱵᱩᱨᱩ ᱴᱚᱴᱷᱟ ᱠᱟᱱᱟᱯᱮ ᱜᱚᱝᱠᱮ?
ᱟᱞᱮ ᱫᱚ ᱚᱱᱠᱟ ᱤᱭᱟᱹ ᱠᱚᱫᱚ ᱵᱟᱹᱱᱩᱜ ᱟᱠᱟᱫᱟ ᱵᱩᱨᱩ ᱠᱚ ᱫᱚᱼᱼ
ᱱᱚᱝᱠᱟ ᱜᱮ ᱦᱮᱱᱟᱜ ᱟᱠᱟᱫᱟ ᱥᱩᱨ ᱨᱮ ᱵᱟᱡᱟᱨ ᱦᱮᱱᱟᱜ ᱟᱠᱟᱫᱟ ᱛᱷᱚᱲᱟ᱾ ᱢᱟᱱᱮ ᱫᱚᱢᱮ ᱥᱩᱨ ᱨᱮ ᱟᱭᱢᱟ ᱥᱩᱨ ᱨᱮ ᱦᱚᱸ ᱵᱟᱹᱱᱩᱜ ᱟᱠᱟᱫᱟ᱾ ᱦᱟᱸᱜ ᱟᱹᱛᱩ ᱴᱚᱞᱟ ᱠᱚ ᱦᱮᱱᱟᱜ ᱟᱠᱟᱜ ᱜᱮᱭᱟ ᱱᱚᱝᱠᱟ ᱟᱹᱛᱩ ᱞᱮᱠᱟ ᱜᱮ ᱟᱫᱚ ᱵᱩᱨᱩᱼᱼ ᱩᱱᱠᱩ ᱫᱚ ᱵᱟᱹᱱᱩᱜ ᱵᱟᱹᱱᱩᱜ ᱜᱮᱭᱟ᱾ ᱩᱱᱟᱜ ᱦᱚᱸ ᱵᱟᱝ ᱜᱟᱡᱟᱲ ᱜᱮᱭᱟ ᱱᱚᱝᱠᱟ ᱡᱟᱦᱟᱸ ᱴᱟᱜ ᱵᱟᱜᱟᱱ ᱠᱚ ᱦᱮᱱᱟᱜ ᱟᱠᱟᱫᱟ ᱨᱟᱥᱛᱟ ᱫᱷᱟᱨᱟ ᱠᱚᱨᱮ ᱚᱱᱠᱟ ᱜᱮᱼᱼ
ᱛᱤᱱ ᱵᱟᱨ ᱦᱳᱲᱳ ᱛᱤᱱ ᱵᱟᱨ ᱯᱮ ᱪᱟᱥ ᱜᱮᱭᱟ ᱢᱤᱫ ᱫᱷᱟᱣ ᱥᱮ ᱵᱟᱨ ᱫᱷᱟᱣ?
ᱟᱞᱮᱢᱟ ᱢᱤᱫ ᱫᱷᱟᱣ ᱜᱮ ᱟᱯᱮ?
ᱟᱞᱮ ᱦᱚᱸ ᱚᱱᱠᱟ ᱞᱮᱠᱟ ᱫᱚ ᱥᱮᱨᱢᱟ ᱡᱟᱹᱲᱤ ᱵᱚᱨᱥᱟ ᱜᱮ ᱱᱤᱭᱟᱹ ᱵᱚᱨᱼᱼ ᱥᱚᱵ ᱥᱚᱢᱚᱭ ᱜᱮᱞᱮ ᱪᱟᱥ ᱜᱮᱭᱟ ᱵᱟᱠᱤ ᱫᱤᱱ ᱫᱚ ᱵᱟᱝ ᱦᱩᱭᱩᱜ ᱜᱮᱭᱟ᱾ ᱥᱚᱵᱽᱡᱤ ᱠᱚᱞᱮ ᱪᱟᱥ ᱵᱟᱲᱟᱭᱟ ᱚᱲᱟᱜ ᱡᱚᱢ ᱞᱮᱠᱟᱼᱼ
ᱦᱮᱸ ᱪᱮᱫ ᱠᱚᱯᱮ ᱪᱟᱥ ᱛᱟᱦᱮᱱ ᱜᱮᱭᱟ ᱥᱚᱵᱡᱤ ᱠᱚ ᱫᱚ?
ᱮᱴᱟ ᱫᱤᱱ ᱫᱚ ᱪᱮᱫ ᱪᱟᱥᱟ ᱵᱮᱸᱜᱟᱲ ᱵᱚᱨᱥᱟ ᱵᱮᱸᱜᱟᱲ ᱠᱚ ᱵᱷᱤᱱᱰᱤ ᱠᱚ ᱠᱟᱨᱞᱟ ᱠᱚ᱾ ᱵᱚᱨᱵᱩᱴᱤ ᱠᱚᱼᱼ
ᱟᱹᱞᱤᱧ ᱢᱟ ᱠᱟᱨᱞᱟ ᱵᱷᱟᱡᱤ ᱠᱚ ᱟᱹᱰᱤ ᱟᱹᱰᱤ ᱞᱤᱧ ᱠᱩᱥᱤᱭᱟᱜ ᱠᱟᱱ ᱛᱟᱦᱮᱱ ᱜᱮᱭᱟ᱾
ᱟᱪᱪᱷᱟ ᱜᱚᱝᱠᱮ ᱯᱚᱨᱚᱵᱽ ᱠᱚ ᱪᱮᱫ ᱠᱚ ᱦᱩᱭᱩᱜ ᱜᱮᱭᱟ ᱟᱵᱚ ᱥᱟᱱᱛᱟᱲᱟᱜ ᱯᱚᱨᱚᱵᱽ ᱠᱚ ᱟᱯᱮ ᱥᱮᱱ?
ᱮᱸ ᱥᱟᱱᱛᱟᱲᱟᱜ ᱯᱚᱨᱚᱵᱽ ᱵᱚᱞᱛᱮ ᱱᱚᱜ ᱚᱭ ᱢᱤᱫᱴᱟᱝ ᱛᱤᱨᱤᱥᱟ ᱡᱩᱱ ᱛᱟᱵ ᱦᱤᱞᱟᱭ ᱮᱱᱟ᱾
ᱦᱮᱸ
ᱥᱤᱧ ᱥᱤᱧ ᱥᱮᱛᱟᱜ ᱵᱮᱲᱟ ᱞᱮ ᱢᱟᱱᱟᱣ ᱵᱟᱲᱟᱭ ᱛᱟᱦᱮᱱ ᱜᱮᱭᱟ᱾ ᱚᱱᱟ ᱜᱮ ᱟᱨ ᱚᱱᱠᱟ ᱫᱚᱼᱼ ᱵᱟᱝ ᱦᱩᱭᱩᱜ ᱠᱟᱱ ᱜᱮᱭᱟ ᱚᱱᱠᱟ ᱢᱤᱫᱴᱟᱝ ᱠᱟᱛᱷᱟ ᱦᱩᱭᱩᱜ ᱠᱟᱱᱟ ᱢᱟᱨᱟᱝ ᱠᱟᱛᱷᱟ ᱵᱚᱞᱮᱼᱼ ᱚᱱᱟ ᱡᱚᱠᱷᱚᱱ ᱪᱷᱟᱹᱛᱩ ᱠᱚ ᱵᱟᱝᱠᱩ ᱡᱚᱢ ᱛᱟᱦᱮᱸᱱᱟ ᱛᱚᱠᱷᱚᱱ ᱠᱚ ᱯᱩᱡᱟᱹ ᱛᱟᱦᱮᱸᱱᱟ ᱛᱚᱠᱷᱚᱱ ᱦᱩᱭᱩᱜ ᱛᱤᱱᱟᱹᱜ ᱴᱟᱣᱚᱱ ᱯᱟᱛᱟ ᱞᱮᱠᱟᱱᱟᱜ ᱞᱮᱠᱟᱱᱟᱜ
ᱟᱫᱚ ᱵᱟᱦᱟ ᱥᱚᱨᱚᱦᱟᱭ ᱠᱚ ᱫᱚ ᱦᱩᱭᱩᱜ ᱜᱮᱭᱟ ᱥᱮ ᱵᱟᱝ?
ᱦᱳᱭ ᱵᱟᱦᱟ ᱥᱚᱨᱚᱦᱟᱭ ᱫᱚ ᱦᱩᱭᱩᱜ ᱛᱟᱦᱮᱱ ᱜᱮᱭᱟ᱾ ᱚᱱᱟ ᱜᱮᱥᱮ ᱟᱵᱚᱣᱟᱜ ᱟᱥᱚᱞ ᱫᱚ ᱟᱥᱚᱞᱟᱜ ᱤᱭᱟᱹ ᱠᱟᱱ ᱛᱟᱵᱚᱱᱟ ᱯᱚᱨᱚᱵᱽ ᱫᱚᱼᱼ
ᱥᱚᱨᱚᱦᱟᱭ ᱫᱚ ᱚᱱᱠᱟ ᱞᱮᱠᱟᱼᱼ ᱪᱮᱫ ᱵᱚᱸᱜᱟ ᱯᱮ ᱥᱚᱨᱦᱟᱭᱚᱜᱼᱟᱵᱟᱨ ᱛᱤᱱ ᱫᱤᱱ ᱯᱮ ᱢᱟᱱᱟᱣ ᱜᱮᱭᱟ?
ᱚᱱᱠᱟ ᱫᱚ ᱯᱩᱱ ᱫᱤᱱ ᱞᱮ ᱢᱟᱱᱟᱣ ᱛᱟᱦᱮᱱ ᱜᱮᱭᱟ ᱟᱫᱚᱼᱼ ᱢᱚᱬᱮ ᱫᱤᱱ ᱨᱮ ᱡᱟᱦᱟᱱᱟᱜ ᱠᱚ ᱦᱮᱱᱟᱜ ᱠᱟᱫᱟ ᱚᱱᱟ ᱠᱚ ᱪᱟᱵᱟ ᱩᱛᱟᱹᱨᱚᱜᱼᱟ᱾
ᱦᱩᱸ ᱦᱩᱸ
ᱟᱨ ᱱᱚᱝᱠᱟ ᱟᱞᱮ ᱫᱚ ᱯᱩᱥ ᱵᱚᱸᱜᱟ ᱞᱮ ᱥᱚᱨᱦᱟᱭᱚᱜ ᱛᱟᱦᱮᱱᱟ ᱾ ᱟᱯᱮ ᱜᱤ ᱪᱮᱫ ᱞᱮᱠᱟᱯᱮ ᱥᱚᱨᱦᱟᱭᱚᱜ ᱛᱟᱦᱮᱱᱟ ᱚᱴᱟᱜᱼᱼ
ᱟᱞᱮ ᱦᱚᱸ ᱜᱚᱝᱠᱮ ᱚᱱᱠᱟ ᱞᱮᱠᱟ ᱟᱞᱮ ᱫᱚ ᱯᱩᱥ ᱵᱚᱸᱜᱟ ᱜᱮᱞᱮ ᱥᱚᱨᱦᱟᱭᱚᱜᱼᱟ ᱟᱞᱮ ᱦᱚᱸ᱾
ᱚᱸᱻ ᱛᱟᱯᱚᱨᱮ ᱵᱟᱦᱟ ᱠᱚ ᱫᱚ ᱦᱟᱸᱜ ᱡᱚᱠᱷᱚᱱ ᱚᱱᱟ ᱢᱩᱨᱩᱜ ᱵᱟᱦᱟ ᱠᱚ ᱦᱩᱭ ᱵᱟᱲᱟᱭᱮᱱ ᱜᱮᱼᱼ ᱛᱚᱠᱷᱚᱱ ᱦᱟᱸᱜ ᱠᱚ ᱵᱟᱦᱟ ᱟᱴᱚ ᱜᱮᱭᱟ
ᱟᱪᱪᱷᱟ
ᱛᱟᱦᱚᱞᱮ ᱵᱟᱦᱟ ᱠᱚᱨᱮᱜ ᱫᱚ ᱪᱮᱫᱯᱮ ᱟᱹᱜᱩᱭ ᱛᱟᱦᱮᱱ ᱜᱮᱭᱟ, ᱱᱚᱝᱠᱟ ᱛᱩᱢᱫᱟᱜ ᱴᱟᱢᱟᱠ ᱥᱮ ᱰᱤᱡᱮ ᱟᱛᱮᱫ ᱯᱮ ᱮᱱᱮᱡ ᱛᱟᱦᱮᱸᱱ ᱜᱮᱭᱟ?
ᱦᱚᱸ ᱚᱱᱠᱟ ᱛᱩᱢᱫᱟᱜ ᱴᱟᱢᱟᱠ ᱛᱮᱜᱮᱞᱮ ᱮᱱᱮᱡ ᱵᱟᱲᱟᱜ ᱛᱟᱦᱮᱸᱱᱟ, ᱚᱱᱠᱟ ᱞᱮᱠᱟ ᱫᱚ ᱵᱟᱝ ᱟᱹᱜᱩ ᱵᱟᱲᱟ ᱦᱩᱭᱩᱜ ᱜᱮᱭᱟ ᱾
ᱵᱟᱦᱟ ᱠᱚᱨᱮᱜ ᱫᱚ ᱟᱫᱚ, ᱜᱚᱝᱠᱮ ᱟᱯᱮ ᱫᱚ ᱟᱯᱮ ᱫᱚ ᱟᱯᱮ ᱟᱹᱰᱤ ᱡᱟᱹᱥᱛᱤ ᱜᱮᱯᱮ ᱮᱱᱮᱡ ᱥᱮᱨᱮᱧ ᱜᱮᱭᱟ ᱥᱮ ᱪᱮᱫ?
ᱮᱱᱮᱡ ᱥᱮᱨᱮᱧ ᱵᱚᱞᱛᱮ ᱫᱚ ᱮᱱᱮᱡ ᱥᱮᱨᱮᱧ ᱫᱚ ᱦᱩᱭᱩᱜ ᱦᱩᱭᱩᱜ ᱜᱮᱭᱟ ᱾
ᱟᱪᱪᱷᱟ ᱾
ᱦᱚᱸ ᱚᱱᱠᱟ ᱛᱩᱢᱫᱟᱜ ᱴᱟᱢᱟᱠ ᱟᱛᱮᱜ ᱜᱮ ᱟᱹᱰᱤ ᱦᱚᱲ ᱠᱚ ᱮᱱᱮᱡ ᱛᱟᱦᱮᱱ ᱜᱮᱭᱟ ᱾
ᱦᱩᱸ ᱦᱩᱸ ᱦᱩᱸ᱾ ᱜᱚᱝᱠᱮ ᱟᱵᱮᱱ ᱛᱟᱦᱚᱞᱮ ᱦᱚᱸᱜᱼᱚᱭ ᱡᱮ ᱵᱟᱨ ᱵᱟᱨ ᱵᱮᱥᱤ ᱠᱤᱪᱷᱩ ᱢᱟᱥ ᱯᱚᱨᱮ ᱠᱷᱟᱱᱜᱮ ᱟᱵᱚᱣᱟᱜ ᱫᱟᱸᱥᱟᱭ ᱯᱚᱨᱚᱵᱽ ᱦᱤᱡᱩᱜ ᱠᱟᱱᱟ ᱟᱫᱚ ᱛᱤᱱᱟᱹᱜ ᱜᱟᱱ ᱵᱮᱱ ᱠᱩᱥᱤᱭᱟᱜᱼᱟ ᱵᱟ ᱪᱟᱞᱟᱣ ᱵᱟᱲᱟᱜ ᱜᱮᱭᱟ ᱵᱮᱱ ᱥᱮ ᱵᱟᱝ ᱮᱱᱮᱡ ᱠᱚᱫᱚ?
ᱮᱱᱮᱡ ᱠᱚᱫᱚ ᱚᱱᱠᱟ ᱫᱚ ᱦᱟᱸᱜ ᱵᱟᱹᱞᱤᱧ ᱠᱩᱥᱤᱭᱟᱜ ᱜᱮᱭᱟ ᱢᱟᱱᱮ ᱵᱟᱹᱞᱤᱧ ᱫᱟᱲᱮᱭᱟᱜ ᱛᱟᱦᱮᱸᱱ ᱛᱮ ᱾ ᱵᱟᱹᱞᱤᱧ ᱠᱩᱥᱤᱭᱟᱜ ᱛᱟᱦᱮᱱ ᱜᱮᱭᱟ ᱩᱱᱟᱹᱜ ᱾ ᱟᱫᱚ ᱡᱟᱜᱽᱜᱮ ᱡᱟᱦᱟᱸᱭ ᱢᱟᱱᱮ ᱠᱚᱲᱟ ᱠᱚᱲᱟ ᱞᱮ ᱛᱟᱦᱮᱱ ᱠᱷᱟᱡ ᱫᱚ ᱛᱦᱤᱠ ᱜᱮ ᱾ ᱵᱟᱝᱠᱷᱟᱡ ᱫᱚ ᱦᱟᱸᱜ ᱨᱩ ᱠᱚᱦᱚ ᱦᱟᱸᱜ ᱩᱱᱟᱹᱜ ᱵᱟᱹᱧ ᱵᱟᱲᱟᱭᱟ ᱡᱟᱦᱟᱸᱭ ᱡᱩᱫᱤ ᱤᱧ ᱯᱟᱥᱮᱨᱮ ᱡᱩᱫᱤ ᱨᱩᱭ ᱠᱷᱟᱡ ᱫᱚ ᱴᱷᱤᱠ ᱩᱱᱤᱭᱟᱜ ᱧᱮᱞ ᱧᱮᱞᱛᱤᱧᱚ ᱨᱩ ᱫᱟᱲᱮ ᱜᱮᱭᱟ ᱾ ᱢᱟᱱᱮ ᱟᱹᱰᱤ ᱟᱭᱢᱟ ᱫᱤᱱ ᱨᱤᱧ ᱨᱩ ᱵᱟᱲᱟ ᱟᱠᱟᱫ ᱛᱟᱦᱮᱸᱱᱟ ᱟᱫᱚ ᱮᱠᱷᱚᱱ ᱫᱚ ᱦᱟᱸᱜ ᱢᱟᱱᱮ ᱦᱤᱲᱤᱧ ᱧᱚᱜ ᱠᱟᱫᱟᱹᱧ ᱛᱷᱚᱲᱟ ᱾
ᱟᱫᱚ ᱡᱩᱫᱤ ᱨᱩᱣᱟᱹᱧ ᱠᱷᱟᱡ ᱫᱚ ᱢᱤᱫ ᱫᱷᱟᱣ ᱫᱩᱧ ᱨᱩ ᱫᱟᱲᱮᱭᱟᱜ ᱜᱮᱭᱟ ᱾
ᱦᱳᱭ ᱜᱚᱝᱠᱮ ᱟᱵᱚ ᱥᱟᱱᱛᱟᱲ ᱫᱚ ᱟᱵᱚᱣᱟᱜ ᱮᱱᱮᱡ ᱥᱮᱨᱮᱧ ᱞᱟᱭᱼᱞᱟᱠᱪᱟᱨ ᱜᱮᱛᱚ ᱟᱵᱚᱣᱟᱜ ᱩᱯᱨᱩᱢ ᱫᱚ ᱟᱫᱚ ᱚᱱᱟ ᱞᱮᱠᱟᱛᱮ ᱤᱧ ᱫᱩᱧ ᱞᱟᱹᱭᱟ ᱡᱮ ᱚᱯᱱᱟᱨ ᱮᱠᱟᱱᱛᱚ ᱥᱮᱬᱟ ᱫᱚᱨᱠᱟᱨ ᱠᱟᱱ ᱛᱟᱵᱚᱱᱟ ᱟᱵᱚᱣᱟᱜ ᱫᱚ ᱢᱤᱫᱴᱟᱝ
ᱦᱳᱭ ᱾ ᱟᱫᱚ ᱱᱚᱜ ᱱᱚᱝᱠᱟ ᱚᱞᱚᱜ ᱦᱚᱛᱮᱡ ᱛᱮ ᱵᱟᱭᱨᱮ ᱨᱮ ᱛᱟᱦᱮᱸ ᱦᱩᱭᱩᱜ ᱠᱟᱱᱟ ᱥᱮ ᱱᱚᱝᱠᱟ ᱵᱟᱝ ᱪᱟᱞᱟᱣ ᱵᱟᱲᱟ ᱦᱩᱭᱩᱜ ᱠᱟᱱᱟ᱾ ᱢᱟᱱᱮ ᱛᱤᱱᱟᱹᱜ ᱵᱚᱱ ᱯᱨᱮᱠᱴᱤᱥ ᱠᱷᱟᱡ ᱫᱚ ᱩᱱᱟᱹᱜ ᱜᱮ ᱩᱥᱟᱹᱨᱟ ᱵᱚᱱ ᱥᱮᱬᱟ ᱜᱚᱫᱟ ᱥᱮ?
ᱦᱩᱸ ᱾ ᱦᱮᱸᱜᱚᱝᱠᱮ ᱟᱯᱮ ᱥᱮᱫ ᱫᱚ ᱪᱮᱫ ᱫᱟᱸᱥᱟᱭ ᱠᱟᱱᱟ? ᱞᱚᱵᱚᱭ ᱫᱟᱸᱥᱟᱭ ᱥᱮ ᱵᱷᱩᱣᱟᱹᱝ ᱫᱟᱸᱥᱟᱭ?
ᱫᱟᱸᱥᱟᱭ ᱵᱚᱞᱛᱮ ᱫᱚ ᱵᱟᱹᱧ ᱟᱡᱚᱢ ᱟᱠᱟᱫᱟ, ᱱᱚᱝᱠᱟ ᱱᱚᱜᱼᱚᱭ ᱛᱚ ᱫᱩᱨᱜᱟᱹ ᱯᱩᱡᱟᱹ ᱵᱟᱝ ᱛᱤᱭᱟᱹᱜ ᱦᱤᱡᱩᱜ ᱠᱟᱱᱟ
ᱦᱩᱸ ᱦᱩᱸ ᱾
ᱚᱱᱟ ᱞᱟᱦᱟᱨᱮ ᱫᱟᱸᱥᱟᱭ ᱮᱱᱮᱡ ᱠᱚᱠᱚ ᱦᱮᱡ ᱵᱟᱲᱟᱜ ᱛᱟᱦᱮᱸᱱ ᱜᱮᱭᱟ ᱾
ᱦᱩᱸ ᱾
ᱟᱞᱮ ᱟᱛᱳ ᱠᱚᱨᱮᱜ ᱠᱚ ᱦᱤᱡᱩᱜ ᱛᱟᱦᱮᱱ ᱜᱮᱭᱟ, ᱟᱞᱮ ᱟᱛᱳ ᱨᱮᱱ ᱫᱚ ᱚᱱᱠᱟ ᱫᱚ ᱵᱟᱝᱠᱚ ᱪᱟᱞᱟᱣ ᱵᱟᱲᱟ ᱟᱠᱟᱱᱟ ᱫᱟᱥᱟ ᱥᱟᱭ ᱮᱱᱮᱡ ᱫᱚ ᱞᱟᱦᱟ ᱛᱮᱠᱚ ᱪᱟᱞᱟᱜ ᱠᱟᱱ ᱛᱟᱦᱮᱱᱟ, ᱟᱫᱚ ᱮᱠᱷᱚᱱ ᱫᱚ ᱚᱱᱠᱟ ᱠᱚᱲᱟ ᱦᱚᱯᱚᱱ ᱦᱚᱸ ᱵᱟᱹᱱᱩᱜ ᱠᱚᱣᱟ, ᱡᱟᱨ ᱡᱮᱢᱚᱱ ᱠᱚ ᱠᱟᱹᱢᱤ ᱠᱚ ᱥᱮᱱ ᱵᱟᱲᱟ ᱟᱠᱟᱱᱟ ᱦᱟᱱᱛᱮ ᱱᱟᱛᱮ ᱵᱟᱭᱨᱮ ᱠᱟᱹᱢᱤ?
ᱟᱪᱪᱷᱟ ᱾
ᱟᱫᱚ ᱚᱱᱠᱟ ᱫᱚ ᱵᱟᱠᱚ ᱪᱟᱞᱟᱣ ᱵᱟᱲᱟ ᱟᱠᱟᱱᱟ, ᱦᱮᱡ ᱵᱟᱲᱟ ᱟᱠᱟᱱᱟ ᱠᱚ ᱫᱟᱸᱥᱟᱭ ᱮᱱᱮᱡ ᱠᱚ ᱟᱞᱮ ᱴᱷᱮᱱ ᱾
ᱚ ᱾
ᱟᱫᱚ ᱚᱱᱠᱟ ᱛᱤᱦᱤᱧ ᱜᱟᱯᱟ ᱟᱯᱮ ᱥᱮᱫ ᱚᱱᱠᱟ ᱯᱩᱴᱠᱟᱹ ᱠᱚ ᱵᱟᱝ ᱧᱟᱢᱚᱜ ᱜᱮᱭᱟ, ᱯᱩᱴᱠᱟᱹ ᱠᱚ ᱩᱫ ᱠᱚ?
ᱯᱩᱴᱠᱟ. ᱢᱟᱱᱮ ᱵᱟᱹᱧ ᱵᱩᱡ ᱫᱟᱲᱮᱭᱟᱫᱟ?
ᱚᱱᱠᱟ ᱩᱫ ᱠᱚᱯᱮ ᱧᱟᱢ ᱜᱮᱭᱟ ᱥᱮ ᱵᱟᱝ ᱩᱫ ᱠᱚ?
ᱚ ᱩᱫ ᱠᱚ, ᱦᱮᱸ ᱚᱨ ᱛᱩ ᱩᱫ ᱠᱚ ᱧᱟᱢᱚᱜ ᱛᱟᱦᱮᱱᱟ ᱢᱩᱪᱤᱪᱷᱩᱨᱤ ᱩᱫ ᱠᱚ᱾
ᱟᱨ ᱟᱭᱢᱟᱜ ᱜᱮ ᱥᱤᱵᱤᱞ ᱛᱟᱦᱮᱸᱱᱟ ᱚᱱᱟ ᱫᱚ ᱟᱹᱰᱤ ᱟᱸᱴ᱾
ᱦᱳᱭ ᱦᱳᱭ ᱦᱳᱭ, ᱦᱳᱭ ᱜᱚᱢᱠᱮ ᱚᱱᱟ ᱥᱤᱡᱤᱱ ᱨᱮᱱᱟᱜ ᱡᱤᱱᱤᱥ ᱠᱟᱱᱟ ᱾ ᱟᱹᱰᱤ ᱟᱹᱰᱤ ᱜᱮ ᱥᱤᱵᱤᱞ ᱜᱮᱭᱟ᱾
ᱟᱨ ᱵᱟᱡᱟᱨ ᱠᱚᱨᱮ ᱢᱟ ᱧᱟᱢᱚᱜ ᱨᱮᱦᱚᱸ ᱚᱱᱟ ᱠᱚᱫᱚ ᱩᱱᱟᱹᱜ ᱫᱚ ᱚᱱᱠᱟ ᱫᱚ ᱵᱟᱝ ᱥᱤᱵᱤᱞᱟ ᱟᱵᱚ ᱵᱚᱱ ᱦᱟᱞᱟᱝ ᱟᱜᱩᱭᱟ ᱾
ᱦᱳᱭ ᱦᱳᱭ ᱦᱳᱭ ᱾ ᱥᱤᱡᱤᱱ ᱨᱮᱱᱟᱜ ᱡᱤᱱᱤᱥ‌ ᱠᱟᱱᱟ ᱟᱹᱰᱤᱜᱮ ᱥᱤᱵᱤᱞᱟ ᱡᱚᱢ ᱦᱚᱸ ᱞᱟᱹᱠᱛᱤ ᱠᱟᱱᱟ ᱾
ᱟᱦᱟ ᱢᱮᱱᱫᱚ ᱟᱭᱢᱟ ᱜᱮ ᱯᱨᱚᱴᱤᱱ ᱦᱮᱱᱟᱜ ᱟᱠᱟᱫᱟ ᱥᱮ ᱩᱫ ᱨᱮᱫᱚ᱾ ᱵᱟᱝ ᱧᱟᱢᱫᱚᱜ ᱛᱟᱦᱮᱱᱟ ᱥᱟᱨᱟ ᱵᱚᱪᱷᱚᱨ ᱫᱚ ᱾
ᱦᱩᱸ ᱾
ᱦᱩᱸ ᱾ ᱜᱚᱝᱠᱮ ᱛᱟᱦᱚᱞᱮ ᱚᱱᱠᱟ ᱫᱚ ᱵᱟᱢ ᱪᱟᱞᱟᱣ ᱵᱟᱲᱟ ᱟᱠᱟᱱᱟ ᱫᱟᱬᱟᱱ ᱫᱚ?
ᱵᱟᱝ ᱵᱟᱝ ᱜᱚᱝᱠᱮ ᱚᱱᱠᱟ ᱞᱮᱠᱟ ᱪᱟᱞᱟᱣ ᱵᱟᱝ ᱦᱩᱭ ᱠᱟᱱᱟ᱾ ᱟᱫᱚ ᱢᱚᱱᱮ ᱫᱚ ᱢᱮᱱᱟᱜᱼᱟ ᱡᱮ ᱪᱟᱞᱟᱜ ᱦᱩᱭᱩᱜ-ᱟ ᱾
ᱚᱠᱟ ᱥᱮ ᱢᱟᱱᱮ ᱚᱠᱟ ᱥᱮᱫ ᱢᱚᱱᱮ ᱦᱮᱱᱟᱜ ᱛᱟᱵᱮᱱᱟ ᱡᱮ ᱪᱟᱞᱟᱜ ᱨᱮᱱᱟᱜ ᱧᱮᱞ ᱡᱚᱝ ᱚᱱᱠᱟ ᱵᱮᱱ ᱠᱩᱥᱤᱭᱟᱜᱼᱟ?
ᱱᱚᱜᱚᱭ ᱢᱚᱱᱮ ᱢᱮᱱᱟᱜ ᱛᱟᱹᱟᱞᱤᱧ ᱜᱮᱭᱟ ᱞᱩᱜᱩ ᱵᱩᱨᱩ ᱛᱟᱯᱚᱨᱮ ᱱᱚᱛᱮ ᱚᱡᱚᱽᱫᱷᱟ᱾
ᱛᱟᱨᱯᱚᱨᱮ ᱞᱟᱹᱭ ᱠᱮᱫᱟ ᱜᱩᱨᱩ ᱜᱚᱢᱠᱮᱭᱟᱜ ᱠᱷᱚᱱᱟᱜ
ᱦᱳᱭ ᱦᱳᱭ ᱾
ᱚᱱᱠᱟᱭ ᱪᱟᱞᱟᱣ ᱵᱟᱲᱟᱜ ᱢᱚᱱᱮ ᱦᱩᱭᱩᱜ ᱠᱟᱱᱟ ᱪᱟᱞᱟᱜ ᱦᱩᱭᱩᱜᱼᱟ, ᱦᱟᱸᱜ ᱚᱱᱠᱟᱠᱷᱚᱱ ᱟᱯᱮ ᱠᱚ ᱧᱟᱢ ᱞᱮᱱᱠᱷᱟᱱ ᱜᱮ
ᱵᱟᱝᱢᱟ ᱢᱤᱫ ᱫᱷᱟᱣ ᱫᱚ ᱧᱮᱞ ᱟᱹᱜᱩ ᱠᱟᱜ ᱜᱮ ᱵᱷᱟᱹᱜᱭᱟ ᱥᱮ ᱾ ᱟᱵᱚ ᱡᱟᱦᱟᱸᱭ ᱜᱩᱨᱩ ᱜᱚᱝᱠᱮ ᱚᱞ ᱟᱠᱟᱫ ᱛᱟᱵᱚᱱᱟ ᱚᱱᱟ ᱟᱵᱚᱣᱟᱜ ᱡᱟᱦᱟᱸ ᱱᱤᱛᱚᱜ ᱚᱞᱪᱤᱠᱤ ᱛᱮᱵᱚᱱ ᱯᱟᱲᱦᱟᱜ ᱠᱟᱱᱟ ᱟᱵᱚ ᱦᱮᱸᱥᱮ ᱾
ᱜᱚᱝᱠᱮ ᱟᱯᱮ ᱥᱮᱫ ᱚᱱᱟ ᱚᱞ ᱪᱤᱠᱤᱛᱮ ᱛᱤᱱᱟᱹᱜ ᱜᱟᱱ ᱯᱟᱥᱱᱟᱣ ᱟᱠᱟᱱ ᱛᱟᱯᱮ ᱯᱟᱥᱱᱟᱣ ᱠᱟᱱᱟ? ᱛᱤᱱᱟᱹᱜ ᱜᱟᱱ ᱠᱚ ᱯᱟᱲᱦᱟᱜ ᱠᱟᱱᱟ ᱜᱤᱫᱽᱨᱟᱹ ᱠᱚ?
ᱟᱞᱮ ᱥᱮᱫ ᱢᱟ ᱮᱠᱷᱚᱱ ᱢᱟ ᱴᱨᱮᱱᱰᱤᱝ ᱨᱮ ᱪᱟᱹᱞᱩᱜ ᱠᱟᱱᱟ ᱚᱱᱟᱜᱮ ᱦᱮᱱᱟᱜ ᱟᱠᱟᱫ ᱴᱚᱯ ᱨᱮᱫᱚ᱾ ᱜᱚᱴᱟ ᱢᱟᱱᱮ ᱚᱣᱟᱱ ᱠᱷᱚᱡ ᱯᱷᱳᱨ ᱦᱟᱹᱵᱤᱡ ᱫᱚ ᱚᱱᱟᱜᱮ ᱦᱮᱱᱟᱜ ᱟᱠᱟᱫᱟ ᱚᱱᱟ ᱫᱚ ᱚᱱᱟ ᱫᱚ ᱦᱮᱱᱟᱜ ᱛᱟᱠᱚ ᱜᱮᱭᱟ᱾ ᱚᱞ ᱪᱤᱠᱤ ᱛᱮᱜᱮ ᱡᱟᱦᱱᱟᱜ ᱜᱮ ᱢᱮᱱᱢᱮ ᱡᱤᱭᱳᱜᱨᱟᱯᱷᱤ ᱠᱚ ᱦᱤᱥᱴᱳᱨᱤ ᱠᱚ ᱦᱮᱱᱟᱜ ᱟᱠᱟᱫᱟ ᱚᱱᱟ ᱠᱚ ᱥᱚᱵ ᱚᱞᱪᱤᱠᱤ ᱛᱮᱜᱮ ᱦᱮᱱᱟᱜ ᱟᱠᱟᱫᱟ ᱾
ᱦᱮᱸ ᱜᱚᱝᱠᱮ ᱚᱠᱟ ᱡᱮᱞᱟ ᱯᱮ ᱯᱟᱲᱟᱜ ᱟᱯᱮ ᱫᱚ?
ᱟᱞᱮ ᱫᱚ ᱯᱚᱥᱪᱷᱤᱢ ᱵᱚᱨᱫᱷᱚᱢᱟᱱ ᱾
ᱟᱥᱟᱱᱥᱳᱞ ᱥᱟᱭᱤᱰ
ᱦᱳᱭ ᱦᱳᱭ ᱦᱳᱭ ᱾